ᱦᱩᱸ ᱡᱚᱦᱟᱨ ᱜᱮ ᱜᱚᱝᱠᱮ᱾
ᱡᱚᱦᱟᱨ ᱜᱮ᱾
ᱦᱩᱸ ᱛᱟᱯᱚᱨ ᱱᱟᱯᱟᱭ ᱵᱟᱲᱟ ᱜᱮ᱾
ᱦᱮᱸ ᱟᱢ ᱜᱮ᱾
ᱟᱹᱞᱤᱧ ᱦᱚᱸ ᱱᱟᱯᱟᱭ ᱵᱟᱲᱟ ᱜᱮ᱾
ᱱᱤᱭᱟᱹ ᱯᱚᱨ᱾
ᱱᱚᱜ-ᱚᱭ ᱚᱲᱟᱜ ᱠᱚᱨᱮ ᱜᱮ ᱟᱨ ᱪᱮᱫ ᱵᱮᱱ ᱪᱤᱠᱟᱹᱭᱟ᱾ ᱟᱵᱮᱱ ᱜᱮ ᱪᱮᱜ ᱵᱮᱱ ᱪᱤᱠᱟᱹᱭ ᱜᱮᱭᱟ?
ᱟᱹᱞᱤᱧ ᱦᱚᱸᱜ-ᱚᱭ ᱚᱲᱟᱜ ᱠᱚᱨᱮ ᱜᱮ ᱟᱵᱟᱜ ᱫᱟᱜ ᱠᱚᱫᱚ ᱞᱟᱜᱟᱣ ᱟᱠᱟᱱᱟ ᱥᱮ ᱵᱟᱝ?
ᱵᱟᱝ ᱜᱚᱝᱠᱮ ᱵᱟᱝ ᱞᱟᱜᱟᱣ ᱟᱠᱟᱱᱟ ᱱᱤᱭᱟᱹᱵᱟᱨ ᱫᱚᱞᱮ ᱛᱟᱭᱱᱚᱢ ᱧᱚᱜ ᱟᱠᱟᱱᱟ᱾ ᱟᱯᱮᱜᱮ ᱟᱯᱮᱥᱮᱫ ᱜᱚᱝᱠᱮ ᱞᱟᱜᱟᱣ ᱧᱚᱜ ᱟᱠᱟᱱᱟ ᱥᱮ ᱵᱟᱝ?
ᱟᱞᱮ ᱥᱮᱜ ᱦᱚ ᱚᱱᱠᱟᱜᱮ ᱵᱟᱝ ᱞᱟᱜᱟᱣ ᱟᱠᱟᱱᱟ ᱚᱭ ᱢᱤᱫ ᱥᱚᱯᱛᱟ ᱦᱳᱭᱱᱟ ᱢᱟ ᱛᱚᱨᱚ ᱫᱟᱜ ᱞᱟᱜᱟᱣ ᱠᱟᱛᱮᱜ᱾
ᱚ ᱜᱚᱝᱠᱮ᱾
ᱵᱮᱥᱤᱫᱤᱱ ᱫᱚ ᱵᱟᱝ ᱦᱩᱭ ᱠᱟᱱᱟ᱾
ᱚ ᱜᱚᱝᱠᱮ
ᱛᱟᱞᱮ ᱫᱷᱩᱨᱟᱹᱣ ᱟᱠᱱᱟ ᱯᱮᱥᱮ ᱟᱹᱣᱨᱤ?
ᱵᱟᱝ ᱜᱚᱝᱠᱮ ᱵᱟᱝ ᱫᱷᱩᱨᱟᱹᱣ ᱦᱩᱭ ᱠᱟᱱᱟ ᱠᱟᱹᱴᱤᱡ ᱫᱮᱨᱤ ᱧᱚᱜ ᱜᱮᱭ ᱫᱟᱜ ᱢᱟᱨᱟᱝ ᱧᱚᱜ ᱫᱟᱜ ᱞᱮᱠᱷᱟᱱ ᱠᱟᱹᱴᱤᱡ ᱫᱷᱩᱨᱟᱹᱣ ᱧᱚᱜᱚᱜ ᱞᱟᱹᱭ ᱦᱩᱭᱩᱜ ᱠᱟᱱᱟ ᱠᱷᱮᱛ ᱠᱚᱢᱟ ᱡᱚᱛᱚᱜ ᱜᱮ ᱨᱮᱰᱤ ᱦᱩᱭ ᱠᱟᱱᱟ᱾
ᱦᱩᱸ
ᱟᱫᱚ ᱫᱟᱜ ᱨᱮᱱᱟᱜ ᱚᱯᱮᱠᱠᱷᱟ ᱜᱮ ᱪᱚᱴ ᱪᱟᱸᱫᱳ ᱛᱚ ᱚᱱᱟᱜᱮ ᱛᱤᱥ ᱥᱮ ᱠᱚᱭᱚᱜ ᱮ ᱫᱟ ᱱᱚᱛᱮ᱾
ᱠᱚᱭᱚᱜ ᱜᱮ ᱵᱟᱭ ᱠᱚᱭᱚᱜᱼᱫᱟ ᱮᱸ ᱪᱮᱠᱟᱭᱟᱢ ᱚᱠᱟ ᱞᱮᱠᱟ ᱫᱩᱞᱟᱹᱲ ᱟᱫᱤ ᱱᱚᱛᱮ ᱮᱴᱟᱜ ᱦᱚᱲ ᱥᱮᱜ ᱫᱚ ᱵᱷᱟᱜᱮ ᱜᱮᱭ ᱠᱚᱭᱚᱜ ᱫᱟᱭ ᱡᱟᱹᱱᱤᱜ ᱯᱚᱨᱮ ᱛᱮ ᱡᱩᱫᱤ
ᱦᱳᱭ ᱜᱚᱝᱠᱮ ᱟᱫᱚ ᱢᱤᱫ ᱥᱟᱶᱛᱮ ᱡᱚᱛᱚ ᱦᱚᱲᱮ ᱠᱚᱭᱚᱜ ᱞᱮᱠᱷᱟᱡ ᱫᱚ ᱵᱟᱭ ᱜᱟᱱᱚᱜᱟ ᱥᱮ ᱥᱟᱱᱟᱢ ᱦᱚᱲ ᱜᱮ ᱢᱤᱫ ᱫᱷᱟ ᱨᱚᱠᱚᱢ ᱠᱚᱭᱚᱜ ᱞᱟᱜᱼᱟ ᱥᱮ
ᱦᱩᱸ ᱠᱟᱱ ᱜᱮᱭᱟ ᱚᱱᱟ ᱫᱚ ᱪᱮᱫᱟᱜ ᱮᱢ ᱢᱮᱱᱟ ᱵᱟᱝ ᱫᱚ᱾
ᱦᱳᱭ ᱜᱚᱝᱠᱮ
ᱟᱨ ᱛᱟᱞᱮ ᱚᱠᱚᱭ ᱚᱠᱚᱭ ᱢᱮᱱᱟᱜ ᱯᱮᱭᱟ ᱥᱮ ᱮᱥᱠᱟᱨ ᱜᱮ ᱢᱮᱱᱟᱢᱟ?
ᱳᱭ ᱮᱥᱠᱟᱨ ᱜᱮ ᱜᱚᱝᱠᱮ ᱛᱟᱨᱯᱚᱨᱮ ᱜᱚᱝᱠᱮ ᱞᱟᱹᱭ ᱫᱟᱞᱤᱧ ᱡᱟᱦᱟᱸ ᱱᱮᱛᱟᱨ ᱢᱟ ᱡᱟᱦᱟᱸ ᱧᱮᱞᱚᱜ
ᱮ
ᱡᱮ ᱜᱤᱫᱽᱨᱟᱹ ᱠᱚ ᱡᱮ ᱢᱳᱸᱵᱟᱭᱤᱞ ᱟᱹᱰᱤ ᱠᱟᱛᱮᱜ ᱟᱹᱰᱤᱢ ᱡᱟᱹᱥᱛᱤ ᱜᱮ ᱚᱞᱚᱜ ᱯᱟᱲᱦᱟᱣ ᱨᱮ ᱫᱷᱮᱭᱟᱱ ᱵᱟᱝ ᱮᱢ ᱠᱟᱛᱮᱜ ᱢᱳᱸᱵᱟᱭᱤᱞ ᱨᱮᱜᱮ ᱟᱰᱤ ᱵᱤᱥᱤ ᱠᱚ ᱪᱷᱩᱴᱟᱹᱣ ᱠᱟᱱᱟ᱾ ᱱᱮᱛᱟᱨ ᱢᱟ ᱜᱚᱝᱠᱮ ᱢᱳᱸᱵᱟᱭᱤᱞ ᱡᱮ ᱚᱱᱮ ᱠᱟᱹᱴᱤᱡ ᱠᱷᱚᱱ ᱡᱮ ᱜᱤᱫᱽᱨᱟᱹ ᱠᱚᱠᱚ ᱮᱢᱟᱠᱚ ᱠᱟᱱᱟ
ᱦᱮ
ᱢᱟ ᱵᱟᱹᱦᱩᱲᱤᱭᱟᱹ ᱠᱚᱢᱟ ᱧᱮᱞᱚᱜ ᱠᱟᱱ ᱜᱮᱭᱟ ᱡᱮ ᱨᱤᱞᱥ ᱵᱤᱰᱤ ᱨᱤᱥ ᱵᱤᱰᱤᱭᱳ ᱫᱚᱢᱮ ᱟᱹᱰᱤᱡᱟᱥᱛᱤ ᱠᱩ ᱵᱮᱱᱟᱣᱮᱜ
ᱦᱩᱸ
ᱜᱤᱫᱽᱨᱟᱹ ᱢᱟ ᱫᱚᱦᱚ ᱠᱟᱫᱮᱭ ᱨᱤᱞᱥ ᱵᱷᱤᱰᱭᱳ ᱵᱮᱱᱟᱣ ᱮ ᱫᱷᱩ ᱫᱷᱩᱨᱟ. ᱣ ᱟᱠᱟᱱᱟ ᱟᱡᱫᱚ᱾ ᱨᱤᱥ ᱵᱷᱤᱰᱤᱭᱳ ᱵᱮᱱᱟᱣ ᱠᱟᱛᱮᱜ ᱢᱟ ᱟᱲᱟᱜ ᱠᱟᱛᱮ ᱜᱤᱫᱽᱨᱟᱹ ᱨᱟᱜ ᱮᱜ ᱠᱷᱟᱱ ᱢᱳᱵᱟᱭᱤᱞ ᱮ ᱥᱟ ᱥᱟᱟᱫᱮ ᱚᱱᱟ ᱠᱩ ᱡᱮ ᱱᱮᱛᱟᱨ ᱢᱟ ᱡᱮ ᱚᱱᱟ ᱜᱤᱫᱽᱨᱟᱹ ᱡᱮ ᱢᱳᱵᱟᱭᱤᱞ ᱵᱚᱱ ᱮᱢᱟᱣᱟᱠᱚ ᱠᱟᱱᱟ ᱚᱱᱟ ᱛᱤᱱᱟᱜᱴᱟᱜ ᱵᱷᱟᱜᱤᱭᱟ ᱛᱤᱱᱟᱹᱴᱟᱜ ᱵᱟᱲᱤᱜᱼᱟ? ᱟᱵᱮᱱᱟᱜ ᱜᱚᱝᱠᱮ ᱢᱚᱸᱱᱮ ᱫᱚ ᱪᱮᱜ ᱞᱮᱭᱟ?
ᱟᱞᱤᱧ ᱫᱚ ᱪᱤᱜ ᱞᱤᱧ ᱢᱮᱱᱟᱞᱤᱧ᱾ ᱚᱱᱟ ᱠᱚᱫᱚ ᱢᱤᱫ ᱥᱟᱸᱣᱛᱮᱫᱚ ᱠᱷᱟᱨᱟᱯ ᱫᱚ ᱠᱷᱟᱨᱟᱯ ᱜᱮᱭᱟ᱾ ᱢᱮ ᱩᱱᱠᱩ ᱫᱚ ᱮᱠᱷᱚᱱᱳ ᱪᱮᱫ ᱜᱮ ᱵᱟᱝᱠᱩ ᱵᱟᱰᱟᱭᱟᱠᱚ ᱥᱮ ᱟᱵᱚ ᱟᱵᱩ ᱡᱟᱦᱟᱸ ᱞᱮᱠᱟ ᱵᱩᱱ ᱞᱟᱹᱭ ᱟᱠᱩ ᱟᱵᱩᱱ ᱱᱩᱝᱠᱩ ᱦᱚᱸ ᱚᱝᱠᱟᱜᱮᱠᱚ ᱠᱚᱨᱟᱣ ᱟᱠᱳ᱾
ᱦᱳᱭ ᱦᱳᱭ ᱦᱳᱭ
ᱢᱟᱱᱮ ᱟᱵᱚ ᱴᱷᱮᱡᱽ ᱠᱚ ᱥᱮᱬᱟᱭ ᱫᱟᱭᱠᱚ
ᱦᱳᱭ ᱦᱳᱭ ᱦᱳᱭ
ᱡᱩᱫᱤ ᱢᱚᱱᱮ ᱠᱟᱜ ᱢᱮ ᱨᱟᱜ ᱮᱫᱟᱭ ᱨᱟᱜ ᱠᱟᱛᱮ ᱢᱳᱵᱟᱭᱤᱞ ᱵᱚᱱ ᱮᱢᱟᱭ ᱠᱟᱱᱟ ᱵᱚᱱ ᱦᱟᱸᱭ ᱢᱮ᱾
ᱦᱳᱭ ᱦᱳᱭ ᱦᱳᱭ
ᱟᱫᱚ ᱚᱱᱟᱜ ᱜᱮ ᱛᱟᱦᱮᱸᱭᱮᱱᱟ ᱥᱮ ᱡᱮ ᱨᱟᱜᱽ ᱠᱷᱟᱡ ᱫᱚ ᱤᱧ ᱫᱚ ᱨᱟᱜᱽ ᱠᱷᱟᱡ ᱜᱤᱧ ᱱᱤᱭᱟᱹ ᱡᱤᱱᱤᱥ ᱠᱚ ᱤᱢᱟᱹᱧᱟ ᱠᱚ ᱦᱮ ᱛᱟᱦᱚᱞᱮ ᱡᱩᱫᱤ ᱧᱮᱞ ᱥᱟᱱᱟᱭᱮ ᱨᱮᱦᱚᱸ ᱛᱚᱠᱷᱚᱱᱮ ᱨᱟᱜ ᱜᱚᱫᱽ ᱠᱮᱫᱜᱮ ᱟᱨ ᱪᱟᱴᱠᱟ ᱵᱚᱱᱮ ᱮᱢ ᱜᱚᱜ ᱟᱭ ᱜᱮ᱾
ᱦᱳᱭ ᱦᱳᱭ ᱦᱳᱭ ᱨᱟᱜ ᱫᱟᱭ ᱢᱳᱵᱟᱭᱤᱞ ᱮᱢᱟᱭ ᱠᱷᱟᱱ ᱜᱮ ᱛᱷᱤᱨᱚᱜ ᱟᱭ᱾ ᱚᱱ ᱚᱱᱮ ᱡᱮ ᱜᱚᱝᱠᱮ ᱟᱵᱚ ᱡᱮ ᱠᱟᱹᱴᱤᱡ ᱠᱷᱚᱱ ᱡᱮ ᱢᱳᱵᱟᱭᱤᱞ ᱠᱚᱵᱚᱱ ᱮᱢᱟᱣ ᱠᱚ ᱠᱟᱱᱟ ᱥᱮ ᱟᱵᱚᱨᱮᱱ ᱱᱤᱡᱮ ᱨᱮᱱ ᱵᱟᱹᱦᱩ ᱜᱤᱫᱽᱨᱟᱹ ᱠᱚ ᱢᱮᱱᱟᱜ ᱠᱚ ᱛᱟᱵᱚᱱᱟ ᱥᱮ ᱵᱟᱹᱦᱩ ᱠᱚᱠᱚ ᱢᱳᱵᱟᱭᱤᱞ ᱠᱚ ᱮᱢᱟ ᱟᱱᱟ ᱡᱮ ᱦᱮᱢ ᱠᱟᱛᱮᱫ ᱫᱚ ᱵᱟᱠᱚ ᱵᱦᱩᱞᱟᱹᱣᱮᱫ ᱠᱚᱣᱟ ᱱᱮᱛᱟᱨ ᱢᱟ᱾ ᱢᱳᱵᱟᱭᱤᱞ ᱮᱢᱨᱮ ᱚᱱᱮ ᱡᱮ ᱠᱚ ᱯᱟᱹᱨᱠᱟᱹᱣᱮᱫ ᱠᱚᱣᱟ
ᱞᱟᱦᱟ ᱛᱮᱫᱚ ᱚᱱᱠᱟ ᱜᱮ ᱠᱚ ᱦᱮᱢ ᱵᱟᱲᱟᱭᱮᱫ ᱠᱚ ᱛᱟᱦᱮᱸᱱ ᱟᱠᱚ ᱡᱚᱢᱟᱜ ᱠᱚᱠᱚ ᱮᱢᱟᱣ ᱠᱚ ᱠᱟᱱ ᱛᱟᱦᱮᱱᱟ᱾
ᱦᱳᱭ-ᱦᱳᱭ, ᱦᱳᱭ-ᱦᱳᱭ-ᱦᱳᱭ ᱜᱚᱢᱠᱮ ᱱᱮᱛᱟᱨ ᱢᱟ ᱱᱮᱛᱟᱨ ᱢᱟ ᱢᱳᱵᱟᱭᱤᱞ ᱮᱢ ᱛᱮᱠᱚ ᱵᱦᱩᱞᱟᱹᱭᱮᱫ ᱠᱚᱣᱟ ᱡᱚᱢ ᱢᱟᱛᱚ ᱵᱟᱠᱚ ᱮᱢᱟ ᱠᱚᱣᱟ ᱥᱟᱶ ᱥᱟᱶᱛᱮ ᱚᱱᱮ ᱡᱮ ᱫᱤᱱᱮ ᱠᱮ ᱫᱤᱱᱮ ᱢᱳᱵᱟᱭᱤᱞ ᱮᱢ ᱛᱮ ᱡᱮ ᱯᱟᱹᱨᱠᱟᱹᱭ ᱦᱩᱭᱩᱜ ᱠᱟᱱᱟ, ᱜᱤᱫᱽᱨᱟᱹ ᱚᱞᱯᱚ ᱚᱞᱯᱚ ᱵᱚᱭᱚᱥ ᱡᱟᱦᱟᱸ ᱠᱟᱹᱴᱤᱡ ᱮ ᱛᱟᱭ ᱮᱠ ᱫᱩ ᱢᱟᱥ ᱥᱮ ᱢᱤᱫ ᱵᱚᱪᱷᱚᱨ ᱨᱮᱱ ᱜᱤᱫᱽᱨᱟᱹ ᱠᱚᱢᱟ ᱩᱱᱠᱩᱣᱟᱜ ᱢᱮᱫ ᱨᱮᱱᱟᱜ ᱡᱟᱦᱟᱸ ᱯᱟᱣᱟᱨ ᱛᱟᱠᱚ ᱢᱳᱵᱟᱭᱤᱞ ᱮᱢᱟᱭ ᱠᱷᱟᱱ ᱚᱱᱮ ᱯᱟᱣᱟᱨ ᱫᱚ ᱫᱤᱱᱮ ᱠᱮ ᱫᱤᱱᱮ ᱩᱱᱠᱩ ᱜᱤᱫᱽᱨᱟᱹ ᱠᱚᱣᱟᱜ ᱟᱹᱰᱤ ᱡᱟᱹᱥᱛᱤ ᱜᱮ ᱠᱚᱢ ᱦᱤᱡᱩᱜ-ᱟ ᱪᱮᱫᱟᱜ ᱥᱮ ᱛᱤᱱᱟᱹᱜ ᱦᱳᱭ ᱚᱱᱟ ᱯᱟᱣᱟᱨ ᱵᱟᱠᱚ ᱥᱟᱦᱟᱣ ᱫᱟᱲᱮᱭᱟᱜ-ᱟ ᱾
ᱦᱮᱸ ᱾ ᱟᱫᱚ ᱚᱱᱟ ᱦᱚᱛᱮᱜ ᱛᱚ ᱠᱚᱢ ᱵᱚᱭᱚᱥ ᱨᱮᱜᱮ ᱦᱟᱱᱟ ᱪᱚᱥᱢᱟ ᱵᱚᱱ ᱥᱟᱵ
ᱦᱳᱭ-ᱦᱳᱭ-ᱦᱳᱭ, ᱦᱳᱭ ᱟᱫᱚ ᱡᱚᱠᱷᱚᱱ ᱫᱤᱱᱮ ᱠᱮ ᱫᱤᱱᱮ ᱛᱮ ᱡᱚᱠᱷᱚᱱ ᱵᱚᱭᱚᱥ ᱠᱚ ᱵᱟᱹᱲᱛᱤ ᱪᱟᱞᱟᱜ ᱛᱟᱠᱚᱣᱟ ᱩᱱ ᱥᱩᱢᱚᱭ ᱢᱟ ᱛᱚᱠᱷᱚᱡᱽ ᱫᱚ ᱵᱟᱠᱚ ᱧᱮᱧᱮᱞᱟ ᱛᱚᱠᱷᱚᱡᱽ ᱫᱚ᱾
ᱦᱮᱸ ᱚᱱᱟ ᱢᱟ ᱠᱟᱱ ᱜᱮᱭᱟ ᱪᱮᱫᱟᱜ ᱮᱢ ᱢᱮᱱᱟᱢ ᱵᱟᱝ ᱫᱚ᱾
ᱦᱳᱭ-ᱦᱳᱭ ᱾ ᱪᱮᱫᱟᱜ ᱥᱮ ᱟᱨ ᱱᱮᱛᱟᱨ ᱢᱟ ᱟᱫᱚ ᱢᱳᱵᱟᱭᱤᱞ ᱦᱚᱸ ᱜᱤᱫᱽᱨᱟᱹ ᱡᱮ ᱵᱟᱵᱮᱱ ᱮᱢᱟᱭ ᱠᱷᱟᱱ ᱢᱟ ᱡᱚᱢ ᱦᱚᱸ ᱵᱟᱠᱚ ᱡᱚᱢ ᱮᱫᱟ ᱱᱮᱛᱟᱨ ᱢᱟ ᱠᱤᱪᱷᱩ ᱜᱤᱫᱽᱨᱟᱹ᱾
ᱟᱥᱚᱞᱮ
ᱤᱥᱠᱩᱞ ᱦᱚᱸ ᱵᱟᱠᱚ ᱪᱟᱞᱟᱜ-ᱟ, ᱢᱳᱵᱟᱭᱤᱞ ᱵᱟᱵᱤᱱ ᱮᱢᱟᱭ ᱠᱷᱟᱱ ᱢᱚᱵᱟᱭᱤᱞ ᱮᱢᱟᱭ ᱠᱷᱟᱱ ᱱᱚᱜᱚᱭ ᱡᱮ ᱤᱥᱠᱩᱞ ᱱᱤᱛᱚ ᱩᱰᱩᱜ ᱮᱱᱟᱭ ᱜᱤᱫᱽᱨᱟᱹ ᱤᱥᱠᱩᱞ ᱫᱚ ᱵᱟ ᱵᱚᱞᱚ ᱵᱟᱭ ᱵᱩᱞᱚᱱ ᱠᱟᱱᱟ᱾
ᱠᱟ ᱠᱟᱱ ᱜᱮᱭᱟ᱾ ᱩᱱᱤ ᱦᱚᱸ ᱚᱱᱟᱭ ᱢᱮᱱᱟ ᱫᱮᱱ ᱢᱳᱵᱟᱭᱤᱞ ᱫᱮᱱ ᱛᱚᱵᱮ ᱮᱱᱟ ᱤᱥᱠᱩᱞᱤᱧ ᱪᱟᱞᱟᱜ-ᱟ᱾ ᱢᱳᱵᱟᱭᱤᱞ ᱦᱟᱛᱟᱣ ᱞᱟᱹᱜᱤᱫ ᱥᱩᱫᱩ ᱯᱟᱸᱡᱟ ᱵᱟ ᱱᱤᱭᱟᱹ ᱢᱮᱱ ᱞᱮᱠᱷᱟᱡ ᱜᱮ ᱱᱤᱭᱟᱹ ᱢᱮᱱ ᱜᱟᱱᱚᱜ-ᱟ ᱾ ᱚᱱᱟ ᱠᱚ ᱟᱹᱣᱨᱤ ᱠᱷᱚᱡ ᱠᱚ ᱥᱮᱬᱟ ᱠᱟᱜ ᱠᱟᱱᱟ ᱠᱚ ᱥᱮ ᱪᱮᱫ᱾
ᱦᱳᱭ-ᱦᱳᱭ, ᱦᱳᱭ ᱥᱮ ᱚᱱᱮ ᱡᱮ ᱢᱳᱵᱟᱭᱤᱞ ᱠᱟᱹᱴᱤᱡ ᱠᱷᱚᱱ ᱡᱮ ᱢᱳᱵᱟᱭᱤᱞ ᱡᱮ ᱚᱱᱮ ᱠᱚ ᱯᱟᱹᱨᱠᱟᱹᱜ ᱠᱟᱱᱟ ᱚᱱᱟ ᱡᱮ ᱟᱠᱚᱣᱟᱜ ᱡᱮ ᱯᱟᱲᱦᱟᱜ ᱡᱟᱦᱟᱸ ᱴᱟᱱ ᱥᱮ ᱚᱱᱟ ᱴᱟᱱ ᱡᱤᱱᱤᱥ ᱨᱮᱱᱟᱜ ᱫᱤᱱ ᱠᱮ ᱫᱤᱱ ᱪᱟᱵᱟ ᱩᱫᱩᱜ ᱛᱟᱠᱚᱣᱟ᱾
ᱦᱮᱸ ᱾
ᱯᱟᱲᱦᱟᱜ ᱫᱚ ᱧᱩᱛᱟᱹᱛ ᱟᱨ ᱧᱩᱛᱟᱹᱛ ᱨᱮᱜᱮ ᱠᱚ ᱛᱟᱦᱮᱱᱟ ᱢᱟᱨᱥᱟᱞ ᱰᱟᱦᱟᱨ ᱫᱚ ᱛᱤᱥ ᱦᱚᱸ ᱵᱟᱠᱚ ᱟᱜᱩ ᱫᱟᱲᱮᱭᱟᱜ-ᱟ ᱾
ᱦᱮᱸ, ᱠᱟᱱ ᱜᱮᱭᱟ ᱚᱱᱟ ᱫᱚ ᱢᱮᱱᱟᱢ ᱪᱮᱫᱟᱜ ᱵᱟᱝ᱾
ᱦᱮᱸ ᱪᱮᱫᱟᱜ ᱥᱮ ᱦᱳᱭ-ᱦᱳᱭ ᱟᱵᱚ ᱜᱮᱵᱚᱱ ᱥᱮᱬᱟᱸᱣ ᱟᱠᱚ ᱠᱟᱱᱟ ᱥᱮ ᱢᱟᱨᱟᱝ ᱠᱚ ᱴᱷᱮᱱ ᱠᱷᱚᱱ ᱠᱚ ᱥᱮᱬᱟᱭ ᱮ ᱾ ᱠᱚ ᱟᱵᱚ ᱡᱮᱢᱚᱱ ᱵᱚᱱ ᱥᱮᱬᱟ ᱦᱟᱠᱚᱣᱟ ᱩᱱᱠᱩ ᱦᱚᱸ ᱚᱱᱠᱟ ᱜᱮᱠᱚ ᱥᱮᱬᱟᱭᱟ ᱥᱮ ᱪᱮᱫᱟᱜ ᱥᱮ ᱩᱱᱠᱩ ᱫᱚ ᱚᱱᱟ ᱫᱚ ᱩᱱᱟᱹᱜ ᱵᱩᱡ ᱥᱚᱠᱛᱮ ᱫᱚ ᱟᱹᱣᱨᱤ ᱵᱟᱹᱭᱥᱟᱹᱣ ᱟᱠᱚᱣᱟ ᱡᱮ ᱱᱚᱣᱟᱴᱟᱜ ᱫᱚ ᱵᱷᱟᱹᱜᱮᱭᱟ ᱥᱮ ᱵᱟᱝ ᱵᱷᱟᱹᱜᱤᱭᱟ ᱛᱚ ᱟᱹᱭᱨᱤ ᱠᱚ ᱛᱤᱭᱟᱹᱜᱟ ᱥᱮ᱾ ᱚᱱᱟ ᱟᱭᱩ ᱠᱚᱴᱷᱮᱱ ᱠᱷᱚᱱ ᱜᱮ ᱯᱷᱮᱰᱟ ᱾
ᱦᱮᱸ ᱟᱵᱚ ᱜᱮᱵᱚᱱ ᱥᱩᱲᱩ ᱟᱠᱚ ᱠᱟᱱᱟ ᱵᱚᱱ ᱪᱮᱫᱟᱜ ᱵᱚᱱ ᱢᱮᱱᱟ ᱵᱟᱝ ᱫᱚ᱾
ᱦᱳᱭ ᱾ ᱟᱨ ᱱᱮᱛᱟᱨ ᱢᱟ ᱜᱤᱫᱽᱨᱟᱹ ᱢᱟ ᱢᱳᱵᱟᱭᱤᱞ ᱵᱟᱵᱚᱱ ᱮᱢᱟᱭ ᱠᱷᱟᱱ ᱡᱚᱢ ᱦᱚ ᱵᱟᱭ ᱡᱚᱢᱟ ᱾ ᱟᱲᱤᱭᱟᱭ ᱟᱫᱚ ᱢᱳᱵᱟᱭᱤᱞ ᱵᱟᱢ ᱮᱢᱟᱭ ᱠᱷᱟᱡ ᱫᱚ ᱚᱱᱮ ᱡᱮ ᱢᱳᱵᱟᱭᱤᱞ ᱟᱫᱚ ᱯᱟᱲᱦᱟᱜ ᱨᱮᱭᱟᱜ ᱚᱱᱮ ᱡᱮ ᱴᱟᱱ ᱫᱚ ᱪᱟᱵᱟᱭᱮᱱ ᱛᱟᱭᱟ ᱾ ᱟᱫᱚ ᱢᱳᱵᱟᱭᱤᱞ ᱛᱚ ᱢᱳᱵᱟᱭᱤᱞ ᱜᱮᱫᱚ ᱟᱨ ᱢᱳᱵᱟᱭᱤᱞ ᱦᱮᱡ ᱠᱟᱛᱮ ᱦᱮᱸ ᱢᱳᱵᱟᱭᱤᱞ ᱦᱮᱡᱽ ᱠᱟᱛᱮᱜ ᱫᱚ ᱥᱩᱵᱤᱫᱟ ᱫᱚ ᱥᱩᱵᱤᱫᱟ ᱜᱮᱭᱟ ᱟᱞᱤᱧᱟᱜ ᱢᱚᱱᱮ ᱛᱚ ᱞᱟᱹᱭᱟ ᱥᱩᱵᱤᱫᱟ ᱫᱚ ᱥᱩᱵᱤᱫᱟ ᱜᱮᱭᱟ ᱾ ᱟᱨ ᱵᱟᱹᱲᱤᱡ ᱦᱚᱸ ᱚᱱᱠᱟ ᱜᱮ ᱵᱟᱹᱲᱤᱡᱟ ᱪᱮᱫᱟᱜ ᱥᱮ ᱟᱫᱚ ᱟᱹᱞᱤᱧ ᱞᱟᱹᱭᱟ ᱚᱞᱚᱜ ᱯᱟᱲᱦᱟᱜ ᱜᱤᱫᱽᱨᱟᱹ ᱠᱚᱫᱚ ᱡᱮ ᱢᱳᱵᱟᱭᱤᱞ ᱠᱷᱚᱱ ᱫᱚ ᱟᱹᱰᱤ ᱡᱟᱹᱥᱛᱤ ᱥᱟᱸᱜᱤᱧ ᱨᱮᱜᱮ ᱥᱟᱦᱟ ᱜᱮ ᱫᱚᱦᱚ ᱵᱷᱟᱜᱮᱭᱟ ᱪᱮᱫᱟᱜ ᱥᱮ ᱢᱳᱵᱟᱭᱤᱞ ᱠᱚᱫᱚ ᱮᱢᱜᱮ ᱵᱟᱭ ᱴᱷᱤᱠᱟ ᱾
ᱦᱮᱸ ᱟᱨ ᱚᱱᱟ ᱵᱟᱠᱷᱨᱟ ᱱᱮᱛᱟᱨ ᱫᱚ ᱪᱮᱫ ᱜᱮ ᱵᱟᱝ ᱦᱩᱭᱩᱜ ᱠᱟᱱᱟ ᱢᱤᱫ ᱱᱮᱥ ᱢᱤᱫ ᱥᱮᱫ ᱛᱮ᱾
ᱦᱳᱭ ᱦᱳᱭ᱾
ᱦᱮᱸ ᱵᱟᱝ ᱵᱟᱢ ᱵᱮᱵᱚᱦᱟᱨ ᱞᱮᱠᱷᱟᱡᱽ ᱫᱚ ᱡᱟᱦᱟᱱᱟᱜ ᱵᱟᱝ ᱪᱮᱠᱟᱹᱜ ᱛᱟᱢᱟ ᱚᱱᱠᱟ ᱦᱚᱸ ᱵᱟᱝ ᱠᱟᱱᱟ ᱵᱮᱵᱚᱦᱟᱨ ᱦᱩᱭᱩᱜ ᱜᱮᱭᱟ᱾
ᱦᱳᱭ ᱦᱳᱭ, ᱟᱫᱚ ᱜᱚᱝᱠᱮ ᱞᱟᱦᱟᱛᱮᱢᱟ ᱞᱟᱦᱟᱛᱮᱢᱟ ᱡᱮᱢᱚᱱ ᱪᱤᱴᱷᱤ ᱥᱟᱠᱟᱢ ᱛᱟᱦᱮᱸ ᱠᱟᱱ᱾ ᱪᱟᱞᱟᱜ ᱛᱟᱢᱟ ᱟᱹᱰᱤ ᱫᱮᱨᱤᱜ ᱠᱟᱱ᱾ ᱵᱟᱨ ᱥᱤᱧ ᱯᱮ ᱥᱤᱧ ᱞᱟᱜᱟᱜ ᱠᱟᱱ ᱛᱟᱦᱮᱜ ᱱᱮᱛᱟᱨ ᱢᱟ ᱢᱳᱵᱟᱭᱤᱞ ᱦᱮᱡ ᱠᱟᱛᱮ ᱦᱮᱞᱳᱣᱟᱭ ᱠᱷᱟᱱ ᱜᱮ, ᱱᱟᱢᱵᱟᱨ ᱴᱤᱯᱟᱹᱣ ᱞᱮᱠᱷᱟᱱ ᱜᱮ ᱦᱟᱸᱰᱮ ᱪᱟᱞᱟᱜ ᱠᱟᱱᱟ ᱯᱷᱳᱱ᱾ ᱨᱩᱣᱟᱹ ᱦᱟᱹᱥᱩ ᱥᱮ ᱡᱟᱦᱟᱱᱟᱜ ᱨᱮᱜᱮ ᱜᱟᱹᱰᱤ ᱠᱚᱵᱚᱱ ᱯᱷᱳᱱ ᱟᱠᱚ ᱠᱷᱟᱱ ᱟᱹᱰᱤ ᱞᱚᱜᱚᱱ ᱜᱮ ᱦᱤᱡᱩᱜ ᱠᱟᱱᱟ᱾ ᱚᱱᱟ ᱢᱳᱵᱟᱭᱤᱞ ᱠᱚ ᱟᱹᱰᱤ ᱦᱮᱡ ᱠᱟᱛᱮ ᱟᱹᱰᱤ ᱠᱤᱪᱷᱩ ᱫᱤᱥᱚᱢ ᱫᱤᱥᱚᱢ ᱚᱱᱟ ᱠᱷᱚᱵᱚᱨ ᱠᱚᱵᱚᱱ ᱟᱸᱡᱚᱢ ᱮᱫᱟ ᱟᱠᱟ ᱠᱚ ᱪᱮᱫ ᱪᱤᱠᱟᱹᱜ ᱠᱟᱱᱟ ᱢᱮᱱᱛᱮ ᱦᱚᱭ ᱫᱟᱜ ᱪᱮᱫ ᱪᱤᱠᱟᱹᱜ ᱠᱟᱱᱟ ᱱᱤᱭᱟᱹ ᱵᱟᱨ ᱪᱮᱫᱠᱟ ᱪᱟᱥ ᱦᱩᱭᱩᱜᱼᱟ ᱡᱚᱛᱚ ᱥᱟᱱᱟᱢ ᱠᱚ ᱚᱱᱟ ᱠᱷᱚᱵᱚᱨ ᱵᱚᱱ ᱧᱟᱢ ᱮᱫᱟ ᱠᱤᱱᱛᱩ ᱢᱤᱫ ᱥᱮ ᱠᱷᱚᱱ ᱚᱞᱚᱜ ᱯᱟᱲᱦᱟᱜ ᱜᱤᱫᱽᱨᱟᱹ ᱫᱚ ᱥᱟᱵ ᱠᱟᱜ ᱢᱮ ᱵᱳᱭ ᱯᱟᱲᱦᱟᱜ ᱡᱩᱫᱤ ᱜᱚᱝᱠᱮ ᱩᱱ ᱥᱚᱢᱚᱭ ᱡᱩᱫᱤ ᱵᱳᱭ ᱯᱟᱲᱦᱟᱣ ᱫᱤᱲᱟᱹ ᱫᱩᱲᱩᱵ ᱟᱭ ᱥᱮ ᱩᱱᱤ ᱜᱤᱫᱽᱨᱟᱹ ᱩᱱ ᱥᱚᱢᱚᱭ ᱡᱩᱤ ᱢᱤᱫᱴᱮᱱ ᱢᱮᱥᱮᱡᱽ ᱡᱩᱫᱤ ᱦᱤᱡᱩᱜᱼᱟ ᱠᱳᱢᱯᱟᱱᱤ ᱠᱷᱚᱱ ᱚᱱᱟ ᱦᱚᱸᱭ ᱩᱭᱩᱝ ᱯᱟᱹᱦᱤᱞᱟ ᱚᱠᱚᱭ ᱢᱮᱥᱮᱡᱽ ᱮ ᱠᱩᱞᱟ ᱫᱤᱧᱟ ᱜᱚᱝᱠᱮ ᱱᱚᱜᱼᱚᱝᱠᱟ ᱢᱟᱱᱮ ᱜᱚᱝᱠᱮ ᱯᱟᱲᱦᱟᱜ ᱫᱚ ᱴᱟᱱ ᱫᱚ ᱵᱟᱝ ᱛᱟᱦᱮᱸᱱᱟ ᱚᱱᱮ ᱡᱮ ᱠᱚᱨᱮ ᱢᱳᱵᱟᱭᱤᱞ ᱜᱮ ᱭᱩᱭᱩᱝ ᱟᱭ ᱟᱫᱚ᱾ ᱚᱠᱚᱭ ᱪᱮᱫ ᱮ ᱠᱩᱞ ᱠᱟᱜᱼᱟ ᱢᱟᱱᱮ ᱜᱚᱝᱠᱮ ᱚᱸᱰᱮ ᱜᱮ ᱵᱩᱡᱽ ᱡᱷᱟᱹᱣ ᱱᱟ ᱡᱮ ᱢᱳᱵᱟᱭᱤᱞ ᱜᱮ ᱡᱚᱛᱚ ᱫᱷᱮᱭᱟᱱ ᱯᱟᱲᱦᱟᱜ ᱪᱮᱫ ᱦᱚᱸ ᱵᱟᱝ ᱥᱩᱫᱩ ᱱᱟᱢᱮ ᱵᱳᱭ ᱟᱛᱮᱜ ᱫᱩᱲᱩᱵ ᱟᱠᱟᱱᱟᱭ ᱜᱚᱝᱠᱮ᱾
ᱩᱸ ᱠᱟᱱᱟ ᱜᱮᱭᱟ ᱪᱮᱫᱟᱜ ᱮᱢ ᱢᱮᱱᱟ ᱵᱟᱝ ᱫᱚ᱾
ᱦᱳᱭ᱾
ᱟᱫᱚ ᱥᱚᱢᱚᱭ ᱥᱚᱸᱜᱮ ᱛᱟᱞ ᱦᱚᱸ ᱢᱤᱞᱟᱹᱣ ᱫᱚᱨᱠᱟᱨ ᱠᱟᱱ ᱜᱮᱭᱟ᱾
ᱦᱳᱭ ᱦᱳᱭ ᱦᱳᱭ ᱦᱳᱭ ᱪᱮᱫᱟᱜ ᱥᱮ ᱜᱚᱝᱠᱮ ᱯᱟᱲᱦᱟᱜ ᱥᱚᱢᱚᱭ ᱫᱚ ᱯᱟᱲᱦᱟᱜ ᱞᱟ ᱛᱤ ᱠᱟᱱᱟ ᱡᱚᱢ ᱥᱚᱢᱚᱭ ᱫᱚ ᱡᱚᱢ ᱞᱟᱹᱠᱛᱤ ᱠᱟᱱᱟ ᱠᱷᱮᱞ ᱥᱚᱢᱚᱭ ᱫᱚ ᱠᱷᱮᱞ ᱞᱟᱹᱠᱛᱤ ᱠᱟᱱᱟ᱾
ᱡᱚᱛᱚ ᱨᱮᱱᱟᱜ ᱢᱤᱫᱴᱮᱱ ᱥᱚᱢᱚᱭ ᱢᱮᱱᱟᱜᱼᱟ ᱥᱮ᱾
ᱦᱳᱭ ᱦᱳᱭ ᱞᱟᱦᱟ ᱛᱮᱢᱟ ᱜᱚᱝᱠᱮ ᱟᱵᱚ ᱥᱚᱢᱚᱭ ᱫᱚ ᱠᱩᱞᱦᱤ ᱫᱷᱩᱲᱤ ᱠᱚᱨᱮᱵᱚᱱ ᱠᱷᱮᱞ ᱥᱟᱶᱛᱮ ᱢᱟᱡᱟᱱ ᱠᱷᱟᱱ ᱜᱮ ᱵᱚᱱ ᱠᱷᱮᱞ ᱛᱟᱦᱮᱸ ᱱᱮᱛᱟᱨ ᱢᱟ ᱜᱚᱝᱠᱮ ᱠᱩᱞᱦᱤ ᱫᱷᱩᱲᱤ ᱠᱷᱮᱞ ᱦᱚᱸ ᱥᱮ ᱵᱟᱵᱮᱱ ᱧᱟᱢ ᱠᱚᱣᱟ ᱱᱮᱛᱟᱨ ᱢᱟ᱾
ᱦᱮᱸ ᱡᱚᱛᱚ ᱮᱠᱫᱚᱢ ᱚᱲᱟᱜ ᱵᱷᱤᱛᱤᱨ ᱨᱮᱠᱚ
ᱵᱚᱞᱚ ᱵᱟᱭ ᱠᱚᱜ-ᱟ ᱚᱱᱮ ᱡᱮ ᱦᱳᱭ ᱥᱮ ᱜᱚᱝᱠᱮ᱾ ᱚᱱᱮ ᱡᱮ ᱢᱳᱵᱟᱭᱤᱞ ᱢᱳᱵᱟᱭᱤᱞ ᱡᱮ ᱠᱚ ᱮᱢᱟ ᱠᱚ ᱠᱟᱱᱟ ᱜᱤᱫᱽᱨᱟᱹ ᱚᱱᱮ ᱡᱮ ᱠᱚ ᱯᱟᱹᱨᱠᱟᱹᱣ ᱟᱠᱟᱱ ᱟᱫᱚ ᱠᱩᱞᱦᱤ ᱫᱷᱩᱲᱤ ᱠᱷᱮᱞ ᱥᱮ ᱛᱤᱱᱟᱹᱜ ᱨᱚᱢᱚᱡᱟ ᱚᱱᱟ ᱫᱚ ᱵᱟᱠᱚ ᱧᱟᱢ ᱛᱤᱭᱟᱹᱜ ᱟᱠᱟᱜᱼᱟ᱾ ᱫᱤᱱ ᱠᱮᱱ ᱟᱵᱚᱣᱟᱜ ᱚᱱᱟ ᱦᱚᱸ ᱟᱫ ᱪᱟᱵᱟᱜ ᱠᱟᱱ ᱛᱟᱵᱚᱱᱟ᱾
ᱟᱫ ᱢᱟᱱᱮ ᱮᱠᱫᱚᱢ ᱟᱫᱚ ᱪᱮᱫ ᱜᱮ ᱵᱟᱝ ᱛᱟᱦᱮᱱᱟ ᱢᱚᱱᱮ ᱦᱩᱭᱩᱜ ᱠᱟᱱᱟ ᱠᱚᱭᱮᱠ ᱵᱚᱪᱷᱚᱨ ᱯᱚᱨ ᱦᱟᱸᱜ
ᱦᱳᱭ ᱜᱚᱝᱠᱮ᱾
ᱛᱟᱣ ᱱᱮᱛᱟᱨ ᱫᱚ ᱱᱮᱛᱟᱨ ᱡᱟᱦᱟᱸ ᱛᱤᱱᱟᱹᱜ ᱢᱳᱵᱟᱭᱤᱞ ᱧᱮᱞ ᱢᱮᱥᱮ ᱮᱠᱫᱚᱢ ᱢᱤᱫ ᱪᱷᱚᱴ ᱪᱟᱨᱡᱽ ᱨᱮᱜᱮ ᱮᱠᱫᱚᱢ ᱫᱚᱢᱮ ᱜᱷᱟᱹᱲᱤᱡ ᱛᱟᱦᱮᱱ ᱠᱟᱱᱟ ᱟᱝ ᱛᱟᱦᱚᱞᱮ ᱚᱱᱟ ᱪᱟᱨᱡᱽ ᱱᱤᱭᱟᱹ ᱠᱳ ᱪᱟᱯ ᱜᱮ ᱵᱟᱹᱱᱩᱜ ᱛᱟᱠᱚᱣᱟ ᱮᱠᱫᱚᱢ ᱢᱤᱫ ᱪᱷᱚᱴ ᱠᱚ ᱥᱟᱴ ᱠᱟᱜ ᱠᱟᱱᱟ ᱧᱤᱫᱟᱹ ᱟᱫᱚ ᱥᱟᱲᱟ ᱠᱷᱚᱱ ᱜᱤᱫᱽᱨᱟᱹ ᱜᱮᱢ ᱠᱚ ᱠᱷᱮᱞ ᱠᱟᱱᱟ ᱠᱚ᱾ ᱧᱮᱞ ᱠᱟᱴᱩᱱ ᱧᱮᱞ ᱚᱱᱟ ᱠᱚᱛᱮᱜᱮ ᱮᱠᱫᱚᱢ ᱟᱹᱭᱩᱵ ᱵᱮᱲ ᱠᱮᱫᱟ ᱠᱚ ᱟᱹᱩᱵ ᱵᱮᱲ ᱢᱟᱱᱮ ᱟᱨᱚ ᱥᱮ ᱧᱤᱫᱟᱹᱭᱮᱱᱟ ᱟᱨᱚ ᱯᱚᱨᱮᱨ ᱫᱤᱱ ᱚᱱᱠᱟ ᱠᱟ ᱠᱟᱛᱮ ᱜᱮ ᱯᱟᱨᱚᱢᱚᱜ ᱠᱟᱱᱟ
ᱦᱳᱭ ᱟᱫᱚ ᱚᱞᱚᱜ ᱯᱟᱲᱦᱟᱜ ᱡᱟᱦᱟᱸ ᱤᱥᱠᱩᱞ ᱠᱚᱨᱮ ᱡᱟᱦᱟᱸ ᱯᱚᱲᱟ ᱠᱚ ᱠᱟᱫᱟ ᱚᱱᱟ ᱠᱚᱫᱚᱭ ᱦᱤᱲᱤᱧ ᱪᱟᱵᱟ ᱠᱮᱜ-ᱟ ᱟᱫᱚ ᱞᱟᱹᱭᱟ ᱦᱳᱭ, ᱟᱫᱚ ᱡᱚᱠᱷᱚᱱ ᱚᱱᱟ ᱯᱷᱳᱱ ᱡᱚᱠᱷᱚᱱ ᱢᱟᱨᱮᱭᱮᱲᱟ ᱦᱟᱠᱷᱟᱱ ᱜᱚᱝᱠᱮ ᱛᱚᱠᱷᱚᱱ ᱫᱚ ᱞᱟᱹᱭᱟ ᱤᱧ ᱫᱚ ᱟᱫᱚ ᱠᱟᱹᱢᱤᱧ ᱪᱟᱞᱟᱜ᱾ ᱮᱴᱟᱜ ᱯᱷᱳᱱ ᱠᱤᱨᱤᱧ ᱦᱩᱭᱩᱜ ᱠᱟᱹᱢᱤ ᱠᱟᱱᱟ ᱚᱱᱠᱟᱱᱟᱜ ᱠᱚ ᱞᱟᱭᱟᱼᱼ
ᱱᱟᱣᱟᱱᱟᱜ ᱪᱚᱭ ᱵᱟᱠᱷᱟᱡ ᱰᱮᱨ ᱠᱤᱫᱤᱧᱟ ᱛᱟᱦᱚᱞᱮ ᱯᱟᱲᱦᱟᱣ ᱦᱩᱭᱩᱜᱼᱼ ᱟᱫᱚ ᱚᱱᱟ ᱡᱤᱱᱤᱥ ᱫᱚ ᱵᱟᱝ ᱠᱚ ᱫᱤᱥᱟᱹ ᱞᱮᱫᱟ ᱠᱚᱼᱼ
ᱦᱳᱭ ᱡᱮ ᱯᱟᱲᱦᱟᱣ ᱠᱟᱛᱮᱜ ᱦᱳᱭ ᱡᱟᱦᱟᱸ ᱢᱳᱵᱟᱭᱤᱞᱤᱧ ᱤᱧ ᱼᱼ ᱠᱷᱚᱡᱚᱜ ᱠᱟᱱᱟᱧ ᱯᱟᱲᱦᱟᱣ ᱠᱟᱛᱮᱜ ᱤᱧ ᱵᱷᱟᱜᱤ ᱨᱮᱡᱟᱞ ᱟᱹᱜᱩ ᱠᱟᱛᱮᱼᱼ ᱮ ᱪᱟᱹᱠᱨᱤ ᱵᱟᱹᱠᱨᱤ ᱧᱟᱢ ᱠᱟᱫᱟ ᱵᱷᱟᱜᱤ ᱢᱳᱵᱟᱭᱤᱞ ᱵᱷᱟᱜᱮ ᱡᱚᱢᱧᱣᱟᱜ ᱵᱷᱟᱜᱮ ᱦᱚᱨᱚ ᱵᱟᱫᱮᱧᱼᱼ ᱠᱚᱨᱟᱣ ᱫᱟᱲᱮᱭᱟᱜᱼᱟ᱾ ᱡᱮ ᱱᱟᱭ ᱱᱟᱯᱟᱭ ᱛᱤᱧ ᱛᱟᱦᱮᱱᱟ ᱚᱱᱟ ᱫᱚ ᱵᱟᱠᱚ ᱪᱤᱱᱛᱟᱹ ᱞᱮᱫᱟ ᱜᱚᱝᱠᱮ᱾
ᱵᱷᱚᱵᱤᱥᱥᱚᱛ ᱨᱮᱱᱟᱜ ᱫᱚ ᱵᱟᱝᱠᱚ ᱧᱮᱞ ᱫᱫᱟ ᱠᱚ ᱥᱮ ᱪᱮᱫ? ᱦᱩᱸ ᱠᱟᱱ ᱜᱮᱭᱟ ᱚᱱᱟ ᱫᱚ ᱪᱮᱫᱟᱜ ᱢᱮᱱᱟ ᱵᱟᱝ ᱫᱚ᱾
ᱦᱳᱭ᱾ ᱪᱮᱫᱟᱜ ᱥᱮ ᱜᱚᱝᱠᱮ ᱚᱱᱟ ᱠᱚᱫᱚ ᱥᱟᱱᱟᱢ ᱦᱚᱲᱜ ᱜᱮ ᱚᱱᱟ ᱜᱟᱨᱡᱮᱱ ᱠᱚ ᱥᱚᱪᱮᱛᱚᱱ ᱵᱚᱱ ᱮᱢᱟ ᱠᱚᱢᱟ ᱪᱮᱫᱟᱜ ᱥᱮᱼᱼ ᱠᱟᱹᱴᱤᱡ ᱜᱤᱫᱽᱨᱟᱹ ᱫᱚ ᱢᱳᱵᱟᱭᱤᱞ ᱠᱷᱚᱱ ᱥᱟᱦᱟ ᱨᱮ ᱵᱚᱱ ᱫᱚᱦᱚ ᱞᱮᱠᱷᱟᱱ ᱟᱵᱚᱣᱟᱜ ᱜᱮ ᱱᱟᱭ ᱱᱟᱯᱟᱭᱚᱜᱼᱟ᱾ ᱜᱤᱫᱽᱨᱟᱹ ᱦᱚᱸ ᱦᱩᱭ ᱱᱟ ᱱᱟᱯᱟᱭ ᱵᱷᱚᱵᱤᱥᱥᱚᱛ ᱦᱚᱸᱼᱼ
ᱦᱩᱸ ᱟᱫᱚ ᱚᱱᱟᱫᱚᱼᱼ ᱛᱮᱢᱚᱱ ᱠᱤᱪᱷᱩ ᱫᱚ ᱪᱮᱫ ᱜᱮ ᱵᱟᱹᱱᱩᱜ ᱟᱥᱮ ᱢᱤᱫᱴᱮᱱ ᱡᱩᱫᱤ ᱵᱷᱟᱜᱤ ᱧᱚᱜ ᱡᱩᱫᱤᱢ ᱡᱟᱦᱟᱸ ᱞᱮᱠᱟᱭ ᱠᱟᱜᱼᱟ ᱵᱟᱝ ᱛᱟᱦᱚᱞᱮ ᱴᱷᱤᱠ ᱜᱮ᱾ ᱛᱟᱣ ᱟᱢᱫᱚ ᱠᱷᱨᱚᱪ ᱫᱚ ᱧᱮᱞ ᱵᱟᱝ ᱦᱩᱭᱩᱜ ᱛᱟᱢᱟ᱾
ᱦᱳᱭ ᱦᱳᱭ ᱦᱳᱭ ᱦᱳᱭ᱾
ᱟᱨ ᱪᱤᱠᱟᱭᱟᱢ ᱵᱟᱝᱠᱚ ᱵᱩᱡ ᱫᱫᱟᱠᱚ ᱱᱮᱛᱟᱨ ᱠᱚ ᱜᱤᱫᱽᱨᱟᱹ ᱫᱚᱼᱼ
ᱦᱳᱭ ᱦᱳᱭ ᱚᱱᱟ ᱥᱩᱢᱚᱱᱫᱷ ᱵᱟᱝ ᱜᱚᱝᱠᱮ ᱚᱱᱮ ᱡᱮ ᱤᱥᱠᱩᱞ ᱨᱮᱫᱚ ᱜᱤᱫᱽᱨᱟᱹ ᱡᱮ ᱩᱰᱩᱠ ᱱᱟᱭᱼᱼ
ᱦᱩᱸ᱾
ᱚᱲᱟᱜ ᱫᱚ ᱞᱟᱹᱭ ᱠᱮᱫᱟ ᱵᱟᱵᱟ ᱤᱧ ᱤᱥᱠᱩᱞᱤᱧ ᱪᱟᱞᱟᱜ ᱠᱟᱱᱟ ᱠᱛᱩ ᱢᱳᱵᱟᱭᱤᱞ ᱤᱫᱤ ᱠᱮᱫᱟᱭ ᱴᱷᱤᱠ ᱜᱮ ᱢᱟ ᱜᱚᱝᱠᱮ ᱤᱥᱠᱩᱞ᱾ ᱪᱟᱞᱟᱜ ᱠᱟᱱᱟ ᱜᱮᱞ ᱴᱷᱤᱠᱮ ᱪᱞᱟᱣᱱᱟ ᱠᱤᱱᱛᱩ ᱤᱥᱠᱩᱞ ᱢᱚᱛᱚ ᱵᱚᱞᱚᱜᱼᱟ ᱚᱠᱟ ᱠᱚᱨᱮᱼᱼ ᱯᱟᱛᱟ ᱪᱷᱟᱛᱟ ᱚᱠᱟᱨᱮ ᱚᱨᱠᱮᱥᱴᱟᱨ ᱦᱩᱭᱩᱜ ᱠᱟᱱᱟ ᱚᱱᱟ ᱠᱚᱨᱮᱼᱼ ᱪᱟᱞᱟᱣ ᱠᱟᱛᱮ ᱧᱮᱞ ᱥᱩᱢᱩᱝ ᱫᱚ ᱵᱟᱝ ᱧᱮᱞ ᱠᱟᱛᱮ ᱮᱱᱮᱡ ᱥᱟᱶ ᱥᱟᱶᱛᱮᱼᱼ ᱦᱟᱺᱰᱤ ᱯᱟᱹᱣᱨᱟᱹ ᱧᱩ ᱠᱟᱛᱮᱫ ᱠᱚ ᱮᱱᱮᱡ ᱠᱟᱱᱟ᱾
ᱦᱮᱸ ᱚᱱᱟ ᱠᱟᱱ ᱜᱮᱭᱟ ᱪᱮᱫᱟᱜ ᱮᱢ ᱢᱮᱱᱟ ᱵᱟᱝ ᱫᱚ᱾
ᱦᱳᱭ ᱟᱹᱞᱤᱧ ᱫᱚ ᱱᱚᱣᱟ ᱜᱮᱞᱤᱧ ᱢᱮ ᱢᱮᱱᱟ ᱜᱚᱝᱠᱮ ᱪᱮᱫᱟᱜ ᱥᱮ ᱡᱮ ᱦᱟᱺᱰᱤ ᱯᱟᱹᱣᱨᱟᱹᱼᱼ ᱵᱟᱝ ᱧᱩ ᱠᱟᱛᱮ ᱨᱮᱦᱚᱸ ᱜᱚᱝᱠᱮ ᱨᱟᱹᱥᱠᱟᱹ ᱫᱚ ᱜᱟᱱᱚᱜᱼᱟ ᱨᱟᱹᱥᱠᱟᱹ ᱦᱚᱸ ᱧᱟᱢᱚᱜᱼᱟ᱾
ᱥᱮᱫᱟᱭ ᱦᱚᱲ ᱠᱚᱠᱚ ᱨᱟᱹᱥᱠᱟᱹ ᱠᱮᱫᱟ ᱠᱚ ᱦᱟᱝ ᱟᱵᱚᱼᱼ ᱪᱮᱫᱟᱜ ᱵᱟᱵᱚᱱ ᱫᱟᱲᱮᱭᱟᱜᱼᱟ ᱠᱚ ᱟᱫᱚ ᱚᱱᱟᱜᱮᱼᱼ
ᱟᱫᱚ ᱦᱟᱜ ᱜᱚᱝᱠᱮ ᱨᱟᱹᱥᱠᱟᱹ ᱧᱟᱢᱚᱜᱼᱟ᱾
ᱦᱩᱸ᱾
ᱦᱟᱺᱰᱤ ᱯᱟᱹᱣᱨᱟᱹ ᱧᱩ ᱵᱩᱞ ᱠᱟᱛᱮᱫ ᱜᱤᱛᱤᱡ ᱜᱮ ᱟᱨ ᱦᱩᱭᱩᱜᱼᱟ ᱥᱩᱫᱩ ᱪᱮᱫ ᱦᱚᱸ ᱵᱟᱝ ᱦᱩᱭᱩᱜᱼᱟ ᱨᱟᱹᱥᱠᱟᱹ ᱦᱚᱸ ᱵᱟᱝ ᱦᱩᱭᱩᱜᱼᱟ᱾ ᱥᱩᱫᱩ ᱯᱟᱹᱣᱨᱟᱹ ᱧᱩ ᱠᱟᱛᱮᱜ ᱥᱩᱫᱩ ᱵᱚᱦᱚᱜ ᱨᱮ ᱡᱟᱦᱟᱸ ᱛᱤᱱᱟᱹᱜ ᱵᱩᱫᱫᱷᱤ ᱫᱤᱥᱟᱹ ᱡᱟᱦᱟᱸ ᱛᱟᱦᱮᱱ ᱛᱟᱵᱚᱱᱟᱼᱼ ᱦᱤᱸᱥ ᱦᱩᱥ ᱠᱚᱵᱚᱱ ᱟᱫ-ᱟ᱾ ᱟᱫᱚ ᱚᱠᱚᱭ ᱟᱭᱳᱼᱵᱟᱵᱟ ᱥᱟᱶ ᱥᱟᱶᱛᱮ ᱵᱚ ᱵᱚᱭᱦᱟ ᱥᱮ ᱵᱟᱹᱦᱩ ᱜᱤᱫᱽᱨᱟᱹ ᱦᱚᱸ ᱵᱟᱵᱚᱱ ᱴᱷᱣᱠᱟᱹ ᱫᱟᱲᱮᱭᱟᱠᱚᱼᱟ᱾
ᱦᱩᱸ ᱪᱮᱫ ᱜᱮ ᱵᱟᱝ ᱫᱤᱥᱟᱹᱜᱼᱟ ᱮᱠᱫᱚᱢ ᱩᱱᱤ ᱜᱮ᱾ ᱩᱱᱤᱜᱮ ᱥᱩᱫᱷᱩ ᱫᱤᱥᱟᱹ ᱮᱭᱟᱭ ᱟᱨ ᱪᱮᱫ ᱜᱮ ᱵᱟᱝ᱾
ᱦᱳᱭ ᱦᱟᱺᱰᱤ ᱯᱟᱹᱣᱨᱟᱹ ᱫᱚ ᱮᱢᱚᱱ ᱜᱮ ᱢᱤᱫᱴᱮᱡ ᱡᱤᱱᱤᱥ ᱠᱟᱱᱟᱼᱼ ᱡᱟᱦᱟᱸ ᱫᱚ ᱠᱟᱱᱟ ᱵᱷᱟᱹᱜᱤ ᱡᱤᱱᱤᱥ ᱫᱚ ᱵᱟᱝ ᱟᱹᱰᱤ ᱵᱟᱹᱲᱤᱡ ᱡᱤᱱᱤᱥᱮ ᱠᱟᱹᱢᱤᱭᱟ᱾ ᱡᱟᱦᱟ ᱫᱚ ᱠᱚ ᱠᱟᱹᱭᱡᱟᱹ ᱠᱷᱟᱹᱯᱟᱹᱨᱤ ᱜᱮ ᱞᱟᱜᱟᱜ ᱵᱩᱡᱷᱟᱹᱣ ᱮᱭᱟ᱾
ᱦᱩᱸ᱾ ᱠᱟᱱ ᱜᱤᱭᱟᱧ ᱪᱮᱫᱟ ᱮᱢ ᱢᱮᱱᱟ ᱵᱟᱝ ᱫᱚ
ᱦᱳᱭ ᱡᱮᱢᱚᱱ ᱜᱚᱝᱠᱮ ᱦᱟᱯᱲᱟᱢ ᱦᱚᱲ ᱠᱚ ᱠᱚ ᱞᱟᱹᱭ ᱠᱟᱜᱼᱟ ᱡᱟᱦᱟᱸ ᱫᱚ ᱦᱩᱭᱩᱜ ᱠᱟᱱᱟ ᱼᱼ ᱡᱮ, ᱪᱚᱰᱚᱨ ᱥᱟᱨᱮᱡ ᱫᱚ ᱡᱮ ᱢᱤᱫᱴᱮᱱ ᱦᱟᱲᱟᱢ ᱛᱟᱦᱮᱸ ᱠᱟᱱᱟᱭ ᱥᱟᱶᱛᱟ ᱟᱡᱨᱮ ᱨᱮᱱ ᱜᱚᱲᱚᱢ ᱠᱚᱲᱟᱭ ᱛᱟᱦᱮᱸ ᱠᱟᱱᱟ, ᱦᱟᱲᱟᱢ ᱫᱚ ᱜᱚᱝ ᱠᱤ ᱩᱱᱤ ᱫᱚ ᱨᱩᱣᱟᱹᱜ ᱠᱟᱱ ᱛᱟᱦᱮᱸ ᱚᱱᱠᱟᱜᱮ ᱥᱚᱨᱦᱟᱭ ᱞᱮᱠᱟᱱ ᱫᱤᱱ ᱛᱟᱦᱮᱸ ᱠᱟᱱᱟ᱾ ᱠᱚᱪᱟᱨ ᱨᱮ ᱦᱟᱹᱰᱤ ᱪᱚᱰᱚᱨ ᱜᱮᱭᱟᱭ, ᱚᱱᱟ ᱦᱟᱹᱰᱤ ᱫᱚ ᱪᱚᱰᱚᱨ ᱠᱟᱛᱮ ᱟᱡ ᱫᱚ ᱵᱟᱭ ᱧᱩ ᱠᱟᱛᱮᱫ ᱜᱚᱲᱚᱢ ᱠᱚᱲᱟᱭ ᱦᱚᱦᱚ ᱟᱫᱮᱭᱟ, ᱮ ᱜᱚᱲᱚᱢ ᱠᱚᱲᱟ ᱦᱤᱡᱩ ᱢᱮ ᱱᱚᱣᱟ ᱦᱟᱸᱰᱤ ᱫᱚ ᱟᱢᱜᱮ ᱧᱩ ᱠᱟᱛᱟᱞᱟᱝ ᱢᱮ᱾ ᱚᱱᱮ ᱡᱮ ᱜᱚᱝᱠᱮ ᱚᱱᱮᱭ ᱟᱸᱡᱚᱢ ᱠᱟᱜ-ᱟᱭ᱾ ᱪᱚᱰᱚᱨ ᱦᱟᱹᱴᱤ ᱫᱚ ᱧᱩ ᱜᱮ ᱞᱟᱜᱟᱜ-ᱟ ᱜᱚᱝᱠᱮ, ᱚᱱᱟ ᱠᱷᱟᱱ ᱜᱮ ᱟᱫᱚ ᱡᱚᱛᱚ ᱵᱚᱱ ᱧᱩᱭᱟ, ᱪᱮᱫᱟᱜ ᱥᱮ ᱜᱚᱝᱠᱮ ᱱᱚᱣᱟ ᱫᱚ ᱵᱚᱸᱜᱟ ᱵᱩᱨᱩ ᱦᱚᱸ ᱵᱟᱠᱚ ᱞᱟᱹᱭ ᱠᱟᱜ-ᱟ, ᱡᱮ ᱡᱮ ᱪᱚᱰᱚᱨ ᱦᱟᱹᱰᱤ ᱫᱚ ᱡᱮ ᱥᱮ ᱯᱟᱹᱣᱨᱟᱹ ᱫᱚ ᱧᱩ ᱜᱮ ᱞᱟᱜᱟᱜ-ᱟ ᱢᱮᱱᱛᱮ᱾
ᱚᱱᱟ ᱫᱚ ᱵᱟᱝᱠᱚ ᱢᱮᱱ ᱠᱟᱫᱟ ᱠᱚ
ᱦᱚᱭ᱾
ᱟᱫᱚ ᱪᱮᱜ ᱮᱢ ᱢᱮᱱᱟ᱾
ᱦᱳᱭ ᱜᱚᱝᱠᱮ, ᱪᱮᱫᱟᱜ ᱥᱮ ᱟᱭᱩᱼᱵᱟᱵᱟ ᱠᱚᱦᱚᱸ ᱡᱟᱠᱚ ᱟᱵᱚᱨᱮᱱ ᱵᱟᱵᱟ ᱛᱟᱠᱚ ᱡᱟᱦᱟᱸ ᱛᱤᱱᱟᱹᱜ ᱢᱮᱱᱟᱜ ᱠᱚᱣᱟ ᱩᱱᱠᱩ ᱦᱟᱹᱰᱤ ᱯᱟᱹᱣᱨᱟᱹ ᱠᱷᱚᱱ ᱧᱩ ᱠᱷᱚᱱ ᱥᱟᱦᱟᱨ ᱨᱮᱵᱚᱱ ᱫᱚᱦᱚ ᱠᱚᱢᱟ ᱪᱮᱫᱟᱜ ᱥᱮ ᱚᱱᱟ ᱦᱟᱰᱤ ᱯᱟᱹᱣᱨᱟᱹ ᱧᱩ ᱦᱚᱸ ᱵᱟᱭ ᱵᱷᱟᱹᱜᱤᱭᱟ᱾
ᱦᱩᱸ, ᱦᱮᱸ ᱢᱟ ᱴᱷᱤᱠ ᱜᱮᱭᱟ ᱛᱟᱦᱚᱞᱮ᱾
ᱦᱳᱭ ᱜᱚᱝᱠᱮ, ᱪᱮᱫᱟᱜ ᱥᱮ ᱚᱱᱟ ᱫᱚ ᱦᱟᱹᱰᱤ ᱯᱟᱹᱣᱨᱟᱹ ᱧᱩ ᱠᱟᱛᱮᱫ ᱪᱮᱫᱟᱜ ᱥᱮ ᱚᱱᱟ ᱟᱵᱚᱣᱟᱜ ᱦᱚᱲᱢᱚ ᱡᱤᱣᱤ ᱵᱚᱱ ᱱᱟᱥᱟᱭᱟ ᱱᱚᱣᱟ ᱫᱚ ᱜᱚᱝᱠᱮ᱾
ᱦᱩᱸ᱾
ᱟᱨ ᱵᱷᱟᱹᱜᱤᱭᱟ ᱨᱮ ᱫᱚ ᱵᱟᱵᱚᱱ ᱠᱚᱨᱟᱣ ᱫᱟᱲᱮᱭᱟᱜ-ᱟ᱾
ᱦᱮᱸ, ᱟᱨ ᱚ
ᱟᱹᱨᱤᱪᱟᱹᱞᱤ ᱡᱟᱦᱟᱸ ᱠᱚ ᱢᱮᱱᱟᱜ ᱛᱟᱵᱚᱱᱟ, ᱱᱮᱛᱟᱨ ᱡᱟᱦᱟᱸ ᱪᱟᱞᱟᱜ ᱠᱟᱱᱟ ᱱᱮᱛᱟᱨ
ᱚᱱᱟ ᱟᱨᱤᱪᱟᱞᱤ ᱠᱚᱦᱚᱸ ᱡᱟ ᱦᱟᱸᱰᱤ ᱯᱟᱹᱣᱨᱟᱹ ᱧᱩ ᱠᱟᱛᱮ ᱡᱮ ᱩᱱᱮ ᱡᱮᱢ ᱜᱤᱛᱤᱡ ᱵᱟᱲᱟᱭᱟᱢ ᱫᱚ ᱦᱚᱲ ᱫᱚ ᱵᱩᱜᱤ ᱫᱚ ᱵᱟᱠᱚ ᱞᱟᱹᱭᱟ ᱚᱱᱟ ᱫᱚ ᱵᱟᱹᱲᱤᱡ ᱠᱚ ᱞᱟᱹᱭ ᱵᱚᱱᱟ᱾
ᱦᱩᱸ, ᱚᱱᱟ ᱫᱚ ᱜᱟᱱ ᱜᱮᱭᱟ ᱪᱮᱫᱟᱜ ᱮᱢ ᱢᱮᱱᱟ ᱵᱟᱝ ᱫᱚ ᱾
ᱦᱳᱭ ᱜᱚᱝᱠᱮ᱾ ᱟᱨ ᱱᱮᱛᱟᱨ ᱢᱟ ᱜᱚᱝᱠᱮ ᱧᱮᱞᱚᱜ ᱠᱟᱱᱟ, ᱠᱩᱲᱤ ᱜᱤᱫᱽᱟᱹ ᱦᱚᱸ ᱜᱚᱝᱠᱮ ᱧᱩᱭᱮᱫ ᱫᱚᱠᱚ ᱜᱚᱝᱠᱮ ᱠᱚᱲᱟ ᱜᱤᱫᱽᱟᱹ ᱥᱩᱢᱩᱝ ᱫᱚ ᱵᱟᱝ᱾
ᱟᱥᱛᱮ ᱟᱥᱛᱮ ᱩᱱᱠᱩ ᱦᱚᱠᱚ ᱠᱚ
ᱦᱳᱭ ᱦᱳᱭ, ᱯᱳᱜᱨᱟᱢ ᱴᱟᱱᱰᱤ ᱠᱚᱨᱮᱦᱚ ᱠᱚᱝ ᱠᱮ ᱱᱚᱝᱠᱟ ᱦᱚᱸ ᱧᱮᱞ ᱟᱠᱟᱱᱟ, ᱡᱮ ᱦᱟᱹᱰᱤ ᱯᱟᱹᱣᱨᱟᱹ ᱧᱩ ᱠᱟᱛᱮᱫ ᱠᱩᱲᱤ ᱜᱤᱫᱽᱨᱟᱹ ᱦᱚᱸᱠᱚ ᱜᱤᱛᱤᱡ ᱵᱟᱲᱟᱭ ᱠᱟᱱᱟ᱾
ᱦᱮᱸ, ᱧᱮᱞᱚᱜ ᱠᱟᱱ ᱜᱮᱭᱟ ᱮᱠᱷᱚᱱ ᱫᱚ ᱪᱮᱫᱟᱜ ᱮᱢ ᱢᱮᱱᱟ ᱵᱟᱝ ᱫᱚ᱾ ᱵᱚᱲᱟᱵᱚᱲ ᱜᱮᱭᱟ ᱚᱱᱟ ᱫᱚ ᱱᱮᱛᱟᱨ ᱚᱞᱠᱮᱥᱴᱟᱞ ᱟᱨ ᱡᱟᱦᱟᱱᱟᱜ ᱠᱚ ᱛᱮᱦᱮᱱ ᱠᱷᱟᱡ ᱜᱮ ᱚᱱᱟ ᱠᱚᱫᱚ ᱦᱩᱭᱩᱜ ᱠᱟᱱ ᱜᱮᱭᱟ᱾ ᱞᱟᱦᱟ ᱛᱮᱫᱚ ᱜᱤᱛᱤᱡ ᱵᱟᱲᱟᱭ ᱠᱟᱱ ᱛᱟᱦᱮ ᱛᱮ, ᱠᱩᱲᱤ ᱜᱤᱫᱽᱨᱟᱹ ᱠᱩᱦᱚ᱾